ᱟᱹᱰᱤ ᱜᱚᱝᱠᱮ
ᱦᱮᱸ ᱜᱚᱝᱠᱮ ᱡᱚᱦᱟᱨ ᱡᱚᱦᱟᱨ ᱾ ᱜᱚᱝᱠᱮ ᱛᱟᱦᱚᱞᱮ ᱱᱟᱯᱟᱭ ᱵᱟᱲᱟ ᱜᱮᱭᱟ ᱵᱮᱱ ᱛᱚ?
ᱦᱮᱸ ᱱᱟᱯᱟᱭ ᱵᱟᱲᱟ ᱜᱮ ᱟᱹᱵᱤᱱ ᱪᱮᱫ ᱞᱮᱠᱟ ᱢᱮᱱᱟᱜ ᱵᱤᱱᱟ?
ᱦᱮᱸ ᱜᱚᱝᱠᱮ ᱟᱞᱤᱧ ᱦᱚᱸ ᱥᱮ ᱥᱟᱱᱟᱢ ᱚᱲᱟᱜ ᱦᱚᱲ ᱱᱟᱯᱟᱭ ᱜᱮ ᱢᱮᱱᱟᱜ ᱟᱠᱟᱫ ᱞᱮᱭᱟ ᱾
ᱦᱮᱸ ᱟᱫᱚ ᱥᱮᱛᱟᱜ ᱵᱮᱲᱟ ᱡᱚᱢ ᱠᱚᱵᱤᱱ ᱡᱚᱢ ᱵᱟᱲᱟ ᱠᱮᱫᱟ ᱥᱮ ᱵᱟᱝᱟ ᱛᱟᱦᱚᱞᱮ ᱟᱫᱚ?
ᱦᱮᱸ ᱜᱚᱝᱠᱮ ᱱᱤᱛ ᱠᱤᱪᱷᱤ ᱜᱷᱬᱤᱡ ᱢᱟᱲᱟᱝ ᱜᱮ ᱱᱟᱦᱟᱜ ᱡᱚᱢ ᱵᱟᱲᱟ ᱠᱟᱛᱮ ᱠᱟᱰᱟ ᱠᱚ ᱟᱲᱟᱜ ᱦᱩᱭ ᱠᱟᱱᱟ ᱾
ᱚ ᱱᱤᱛᱚᱜ ᱛᱟᱦᱚᱞᱮ ᱤᱭᱟᱹ ᱪᱟᱞᱟᱣ ᱠᱟᱱᱟ ᱵᱤᱱ ᱰᱟᱹᱦᱤ ᱥᱮᱱ ᱛᱟᱦᱚᱞᱮ ᱟᱫᱚ?
ᱦᱮᱸ ᱜᱚᱝᱠᱮ ᱟᱰᱤ ᱥᱮᱱ ᱜᱮ ᱾
ᱦᱮᱸ ᱱᱟᱯᱟᱭ ᱠᱟᱛᱷᱟ ᱟᱫᱚ ᱠᱟᱰᱟ ᱠᱚᱫᱚ ᱛᱤᱱᱟᱹᱜ ᱥᱟᱶᱛᱟ ᱟᱠᱚ ᱟᱫᱚ? ᱠᱟᱰᱟ ᱠᱚᱫᱚ
ᱦᱮᱸ ᱜᱚᱝᱠᱮ ᱚᱱᱠᱟ ᱫᱚ ᱱᱟᱦᱟᱜ ᱯᱩᱱᱭᱟᱹ ᱟᱹᱥᱩᱞ ᱦᱩᱭ ᱠᱟᱱᱟ ᱾
ᱚᱻ ᱦᱮᱸ ᱾
ᱦᱮᱸ ᱥᱤ ᱵᱟᱲᱟ ᱱᱚ ᱵᱟᱡᱮ ᱥᱮᱱ ᱥᱤ ᱵᱟᱲᱟ ᱠᱟᱛᱮᱫ ᱟᱲᱟᱜ ᱠᱟᱛᱮᱫ ᱱᱟᱦᱟᱜ ᱢᱟᱹᱰᱤ ᱫᱟᱜ ᱠᱚ ᱡᱚᱢ ᱵᱟᱲᱟ ᱠᱟᱛᱮᱫ ᱱᱟᱦᱟᱜ ᱟᱨᱚ ᱱᱩᱝᱠᱩ ᱜᱩᱯᱤ ᱢᱟ ᱦᱩᱭᱩᱜ ᱜᱮᱭᱟ ᱠᱟᱨᱚᱱ ᱱᱩᱠᱩᱣᱟᱜ ᱦᱚᱸᱛᱚ ᱢᱤᱫᱴᱤᱡ ᱞᱟᱡ ᱢᱮᱱᱟᱜᱼᱟ ᱢᱮᱱᱫᱚ ᱟᱵᱚᱣᱟᱜ ᱡᱟᱦᱟᱸ ᱢᱤᱫ ᱵᱤᱛᱟᱹ ᱞᱟᱡ ᱡᱟᱦᱟᱸ ᱛᱤᱱᱟᱹᱜ ᱵᱚᱱ ᱠᱩᱨᱩᱢᱩᱴᱩ ᱥᱮ ᱠᱟᱹᱢᱤ ᱦᱚᱨᱟ ᱵᱚᱱ ᱮᱛᱚᱦᱚᱵ ᱟᱠᱟᱫ ᱾
ᱦᱮᱸ ᱦᱮᱸ ᱾
ᱦᱮᱸ ᱚᱱᱠᱟᱜᱮ ᱱᱩᱠᱩ ᱦᱚᱸ ᱟᱠᱚᱣᱟᱜ ᱱᱩᱠᱩᱣᱟᱜ ᱡᱚᱢ ᱫᱚ ᱱᱟᱦᱟᱜ ᱚᱱᱟ ᱴᱟᱺᱰᱤ ᱴᱩᱠᱟᱹᱨ ᱨᱮᱜᱮ ᱱᱟᱦᱟᱜ ᱱᱩᱠᱩᱣᱟᱜ ᱥᱟᱨᱟ ᱵᱚᱪᱷᱚᱨ ᱨᱮᱱᱟᱜ ᱡᱚᱢ ᱧᱩ ᱛᱟᱠᱚ ᱫᱚ ᱾
ᱦᱮᱸ ᱾
ᱛᱟᱦᱚᱞᱮ ᱜᱚᱝᱠᱮ ᱚᱱᱠᱟ ᱪᱟᱥᱵᱟᱥ ᱠᱚᱫᱚ ᱱᱟᱦᱟᱜ ᱛᱤᱱᱟᱹᱜ ᱥᱟᱜᱤᱧ ᱠᱟᱜᱼᱟ ᱯᱮ?
ᱦᱮᱸ ᱪᱟᱥ ᱵᱟᱥ ᱠᱚᱫᱚ ᱥᱟᱜᱤᱧ ᱟᱠᱟᱱᱟ ᱛᱚ ᱟᱞᱤᱧ ᱫᱚ ᱵᱟᱦᱨᱮ ᱨᱮ ᱞᱤᱧ ᱛᱟᱦᱮᱱᱟ ᱛᱚ ᱟᱫᱚ ᱚᱲᱟᱜ ᱠᱚᱨᱮᱱᱟᱜ ᱫᱚ ᱵᱟᱞᱤᱧ ᱞᱟᱹᱭ ᱫᱟᱲᱮᱭᱟᱜ ᱠᱟᱱᱟ ᱩᱱᱟᱹᱜ ᱛᱮᱦᱟᱜ ᱞᱤᱧ ᱵᱟᱰᱟᱭ ᱠᱟᱫᱟ ᱾ ᱯᱷᱳᱱ ᱠᱚᱛᱮ ᱤᱱᱟᱹ ᱠᱚᱠᱚ ᱞᱟᱹᱭ ᱵᱟᱲᱟ ᱟᱠᱟᱫ ᱞᱤᱧᱟᱹ ᱤᱱᱟᱹ ᱠᱚᱜᱤᱧ ᱞᱟᱹᱭ ᱫᱟᱲᱮᱭᱟᱜ ᱠᱟᱱᱟ ᱪᱟᱞᱟᱣ ᱟᱠᱟᱨᱮ ᱠᱟᱹᱴᱤᱡ‌ ᱟᱹᱰᱤ ᱜᱟᱱ ᱜᱮ ᱠᱟᱹᱢᱤ ᱠᱟᱫᱟ ᱠᱚ ᱾
ᱟᱪᱪᱷᱟ ᱟᱪᱪᱷᱟ ᱾ ᱦᱮᱸ ᱜᱚᱝᱠᱮ ᱡᱟᱠ ᱜᱮ ᱟᱨᱮᱠᱥ ᱥᱮᱱ ᱫᱚ ᱱᱟᱦᱟᱜ ᱫᱟᱜ ᱛᱮᱢᱚᱱ ᱮᱠᱴᱟ ᱫᱟᱜ ᱠᱚ ᱵᱟᱹᱱᱩᱜ ᱟᱠᱟᱫ ᱛᱮ ᱱᱟᱦᱟᱜ ᱪᱟᱥ ᱠᱚᱫᱚ ᱟᱹᱣᱨᱤ ᱞᱮ ᱚᱛ ᱫᱟᱲᱮᱭᱟᱜᱼᱟ ᱚᱱᱟᱱᱟᱹᱜ ᱢᱚᱡᱽ ᱫᱷᱟᱨᱟ ᱫᱚ, ᱡᱟᱜᱟᱜ ᱜᱮ ᱡᱟᱦᱟᱸ ᱦᱟᱞᱠᱟ᱾ ᱪᱟᱥ ᱠᱮᱠᱟ ᱫᱟᱜ ᱵᱟᱲᱟ ᱟᱠᱟᱱ ᱚᱱᱮ ᱚᱱᱟ ᱠᱚᱨᱮ ᱜᱮ ᱱᱟᱦᱟᱜ ᱞᱮ ᱥᱤ ᱞᱚᱴᱚᱢ ᱵᱟᱲᱟ ᱦᱟᱛᱟᱲ ᱠᱟᱜ ᱠᱟᱱᱟ ᱾
ᱦᱮᱸ
ᱟᱪᱪᱷᱟ ᱜᱚᱢᱠᱮ ᱡᱟᱠ-ᱜᱮᱼᱼ ᱟᱞᱟᱝ ᱵᱟᱨᱮ ᱛᱮᱫᱚ ᱱᱷᱟᱜ ᱟᱹᱰᱤ ᱟᱭᱢᱟ ᱟᱭᱢᱟ ᱜᱮᱞᱟᱝ ᱨᱚᱯᱚᱲᱮᱱᱟ, ᱢᱮᱱᱠᱷᱟᱱ ᱡᱟ ᱩᱰᱟᱹᱝᱼᱼ ᱱᱚᱣᱟ ᱮᱯᱚᱨᱮ ᱢᱟᱲᱟᱝ ᱵᱚᱦᱚᱜ ᱠᱚ ᱴᱟᱭᱤᱢ ᱠᱚ ᱮᱢ ᱟᱠᱟᱱ ᱚᱱᱟ ᱩᱰᱟᱹᱝ ᱨᱮᱼᱼ ᱢᱤᱫᱴᱮᱡ ᱥᱟᱠᱟᱢ ᱵᱟᱨᱮ ᱛᱮᱞᱟᱝ ᱨᱚᱯᱚᱲ ᱞᱮᱱᱠᱷᱟᱱ ᱱᱤᱦᱟᱹᱛᱤ ᱟᱹᱰᱤ ᱱᱟᱯᱟᱭ ᱠᱚᱜ-ᱟ, ᱢᱮᱱᱫᱚᱼᱼ ᱚᱱᱟ ᱥᱟᱠᱟᱢ ᱵᱟᱨᱮ ᱛᱮᱫᱚ ᱟᱵᱮᱱ ᱦᱚᱸ ᱥᱮ ᱟᱹᱞᱤᱧ ᱦᱚᱸ ᱚᱱᱟ ᱥᱟᱠᱟᱢᱼᱼ ᱟᱦ ᱜᱟᱞᱚᱪ ᱫᱟᱲᱮᱭᱟᱜ-ᱢᱟ᱾
ᱦᱮᱸ
ᱮᱸ ᱚᱱᱠᱟᱱᱟᱜ ᱵᱟᱨᱮᱛᱮ ᱥᱮ ᱥᱟᱠᱟᱢᱼᱼ ᱠᱟᱹᱴᱤᱡ ᱡᱩᱫᱤ ᱵᱮᱱ ᱞᱟᱹᱭ ᱠᱮᱭᱟ ᱥᱮ ᱵᱤᱱ ᱱᱚᱸᱰᱮ ᱟᱞᱟᱝ ᱛᱟᱞᱟᱨᱮ ᱩᱛᱱᱟᱹᱣ ᱠᱮᱭᱟ ᱵᱤᱱ ᱛᱟᱦᱚᱞᱮ ᱟᱹᱰᱤ ᱜᱮ ᱱᱟᱯᱟᱭ ᱠᱚᱜ-ᱟ᱾
ᱩᱸ ᱛᱟᱦᱚᱞᱮ ᱱᱚᱣᱟ ᱵᱷᱤᱛᱨᱤ ᱨᱮᱫᱚ ᱪᱮᱫ ᱤᱫᱤ ᱟᱛᱮᱞᱟᱝ ᱨᱚᱲᱟ ᱛᱟᱞᱦᱮᱼᱼ
ᱦᱮᱸ ᱜᱚᱝᱠᱮ ᱦᱩᱭ ᱮᱱᱟ ᱠᱟᱛᱷᱟ ᱜᱮᱞᱤᱧ ᱢᱮᱱ ᱦᱚᱪᱚᱭᱮᱫ-ᱟ᱾ ᱡᱩᱫᱤ ᱟᱵᱮᱱ ᱴᱷᱮᱱ ᱱᱚᱝᱠᱟᱱᱟᱜ ᱴᱨᱚᱯᱤᱠ ᱵᱟᱨᱮᱛᱮ ᱵᱟᱰᱟᱭ ᱢᱮᱱᱟᱜ ᱠᱷᱟᱱ ᱱᱤᱦᱟᱹᱛᱤ ᱠᱟᱹᱴᱤᱡ ᱵᱤᱱ ᱞᱟᱹᱭ ᱠᱮᱭᱟ᱾
ᱮᱸ ᱚᱠᱟ ᱞᱮᱠᱟᱛᱮ ᱟᱨᱟᱢᱵᱚᱭ ᱦᱩᱭᱩᱜ-ᱟ? ᱱᱚᱣᱟ ᱱᱚᱜ-ᱚᱭ ᱡᱟᱦᱟᱸ ᱥᱳᱥᱟᱞ ᱢᱤᱰᱤᱭᱟᱼᱼ ᱱᱚᱣᱟᱛᱮ ᱞᱟᱹᱭ ᱞᱮᱠᱷᱟᱱᱻ ᱟᱹᱵᱤᱱ ᱵᱤᱱ ᱴᱷᱤᱠ ᱜᱮᱭᱟ ᱛᱚ ᱠᱳᱱᱚ ᱥᱚᱢᱚᱥᱥᱟ ᱵᱟᱝ ᱦᱩᱭᱩᱜ-ᱟ?
ᱦᱮᱸ ᱜᱚᱝᱠᱮ ᱠᱳᱱᱳ ᱥᱚᱢᱚᱥᱥᱟ ᱵᱟᱹᱱᱩᱜ-ᱟ ᱡᱟ ᱜᱮ ᱡᱟᱦᱟᱸ ᱩᱰᱟᱹᱝᱼᱼ ᱦᱮᱸ ᱫᱟᱲᱮᱭᱟᱜ ᱥᱮ ᱡᱟᱦᱟᱸ ᱩᱰᱟᱹᱝ ᱜᱟᱞᱚᱪ ᱫᱟᱲᱮᱭᱟᱜ ᱤᱱᱟᱹᱜ ᱩᱰᱟᱹᱝ ᱫᱚ ᱱᱷᱟᱜ ᱱᱤᱦᱟᱹᱛᱤ ᱜᱟᱞᱚᱪ ᱦᱩᱭᱩᱜ-ᱟ᱾
ᱦᱮᱸ
ᱦᱮᱸ ᱜᱚᱝᱠᱮ ᱛᱟᱦᱚᱞᱮ ᱟᱹᱞᱤᱧ ᱯᱳᱭᱞᱩᱨ ᱦᱮᱸ ᱜᱚᱢᱠᱮ ᱯᱳᱭᱞᱳ ᱨᱮᱞᱤᱧ ᱢᱮᱱᱟ ᱮᱸ ᱼᱼ ᱯᱩᱭᱞᱳ ᱨᱮᱞᱤᱧ ᱢᱮᱱᱟ ᱡᱮ ᱵᱟᱝ ᱟᱵᱮᱱ ᱜᱮ ᱠᱟᱹᱴᱤᱡ ᱵᱮᱱ ᱮᱛᱚᱦᱚᱵ ᱞᱮᱠᱷᱟᱱ ᱟᱹᱰᱤᱜᱮ ᱱᱟᱯᱟᱭᱼᱼ ᱱᱟᱯᱟᱭ ᱞᱤᱧ ᱵᱩᱡᱷᱟᱹᱣ ᱠᱮᱭᱟ᱾
ᱟᱪᱪᱷᱟ ᱢᱟ, ᱟᱞᱤᱧ ᱮᱛᱚᱦᱚᱵ ᱞᱮᱫᱟ ᱛᱟᱦᱚᱞᱮ ᱪᱮᱫ ᱦᱚᱸ ᱵᱟᱝ ᱱᱤᱛᱚᱜ-ᱫᱚ ᱠᱟᱹᱴᱤᱡ ᱡᱚᱢ-ᱧᱩ ᱠᱷᱚᱱᱜᱮ ᱠᱟᱹᱴᱤᱡ ᱞᱤᱧ ᱮᱛᱚᱦᱚᱵ ᱞᱮᱜᱮ ᱛᱟᱦᱚᱞᱮ᱾
ᱦᱮᱸ ᱜᱚᱝᱠᱮ
ᱱᱚᱜ-ᱚᱭ ᱟᱵᱚ ᱡᱟᱹᱯᱩᱫ ᱨᱮᱱᱟᱜ ᱡᱚᱢ ᱤᱫᱤ ᱟᱛᱮᱜ ᱜᱮᱞᱤᱧ ᱞᱟᱹᱭ ᱞᱮᱜᱮ ᱛᱟᱦᱮᱞᱮ᱾
ᱦᱮᱸ ᱞᱟᱹᱭ ᱢᱮ
ᱱᱚᱜ-ᱚᱭ ᱱᱮᱛᱟᱨ ᱡᱟᱹᱯᱩᱫ ᱨᱮ ᱟᱵᱚ ᱵᱟᱹᱫᱽ ᱠᱚᱵᱚᱱ ᱪᱟᱥᱟ, ᱵᱟᱹᱫ ᱠᱚᱵᱚᱱ ᱪᱟᱞᱟᱜ ᱟᱵᱚᱱᱼᱼ
ᱱᱚᱜ-ᱚᱭ ᱟᱛᱳ ᱫᱤᱥᱚᱢ ᱨᱮ ᱦᱩᱭ ᱟᱵᱚᱱ ᱜᱮᱭᱟ ᱱᱚᱜ-ᱚᱭ ᱟᱢᱲᱟ ᱠᱚ ᱦᱩᱭ ᱟᱵᱚᱱ ᱜᱮᱭᱟ᱾ ᱤᱱᱟᱹ ᱥᱟᱸᱣᱛᱮ ᱟᱢᱲᱟ ᱥᱟᱸᱣᱛᱮ ᱠᱟᱹᱴᱤᱡ ᱨᱚᱠᱚᱡ ᱢᱮᱥᱟᱛᱮ ᱡᱟᱦᱟᱸ ᱩᱛᱩ ᱠᱚᱵᱚᱱ ᱤᱫᱤᱭᱟ᱾ ᱱᱚᱣᱟ ᱩᱛᱼᱼ ᱩᱛᱩ ᱫᱚ ᱟᱹᱵᱤᱱ ᱛᱤᱱᱟᱹᱜ ᱡᱳᱨ ᱵᱤᱱ ᱠᱩᱥᱤᱭᱟᱜ ᱜᱮᱭᱟ? ᱱᱚᱣᱟ ᱩᱛᱩ ᱱᱤᱭᱟᱹ ᱥᱳᱢᱚᱭ ᱟᱵᱚ ᱡᱟᱹᱯᱩᱫ ᱥᱳᱢᱚᱭ᱾
ᱦᱮᱸ ᱟᱢᱲᱟ ᱫᱚ ᱱᱷᱟᱜ ᱟᱹᱰᱤ ᱢᱚᱡᱽ ᱜᱮ ᱥᱤᱵᱤᱞᱟ, ᱢᱮᱱᱫᱚᱼᱼ ᱟᱢᱲᱟ ᱠᱚ ᱚᱱᱟ ᱠᱚᱫᱚ ᱱᱷᱟᱜ ᱦᱮᱸᱼᱼ
ᱡᱮᱢᱚᱱᱼᱼ
ᱟᱨ ᱦᱮᱸ ᱚᱱᱠᱟᱜᱮ ᱦᱮᱸ ᱞᱟᱹᱭ ᱵᱮᱱ ᱢᱟ᱾
ᱱᱚᱜ-ᱚᱭ ᱡᱩᱫᱤ ᱵᱚᱱ ᱧᱮᱞ ᱞᱮᱠᱷᱟᱱ ᱱᱚᱣᱟ ᱥᱟᱭᱮᱱᱴᱤᱯᱷᱤᱠ ᱡᱤᱱᱤᱥ ᱛᱮ ᱡᱩᱫᱤ ᱵᱚᱱ ᱧᱮᱞ ᱞᱮᱠᱷᱟᱱ ᱨᱚᱠᱚᱡᱽ ᱨᱮᱱᱟᱜ ᱜᱩᱱ ᱟᱨ ᱟᱢᱲᱟ ᱨᱮᱱᱟᱜ ᱜᱩᱱᱼᱼ ᱱᱤᱭᱟᱹ ᱥᱚᱢᱚᱭ ᱡᱟᱦᱟᱸ ᱟᱵᱚ ᱥᱤᱡᱤᱱ ᱪᱟᱞᱟᱜ ᱠᱟᱱ ᱫᱚᱼᱼ
ᱦᱩᱸ
ᱪᱟ ᱟᱹᱰᱤ ᱟᱵᱚᱣᱟᱜ ᱦᱚᱲᱢᱚ ᱨᱮ ᱟᱹᱰᱤᱜᱮ ᱞᱟᱹᱠᱛᱤ ᱠᱟᱱᱟ ᱱᱚᱣᱟ ᱠᱚ ᱡᱤᱱᱤᱥ ᱫᱚ᱾
ᱦᱩᱸ ᱜᱚᱢᱠᱮ ᱱᱤᱦᱟᱹᱛᱤ᱾
ᱠᱚᱲᱟᱢ ᱠᱚ ᱱᱚᱣᱟ ᱥᱤᱡᱤᱱ ᱨᱮᱱᱟᱜ ᱡᱚᱢ ᱧᱩ ᱢᱟᱱᱮ ᱟᱵᱚ ᱪᱮᱛᱟᱱ ᱨᱮ ᱱᱚᱜ-ᱚᱭ ᱱᱩᱱᱟᱹᱜ ᱫᱤᱱ ᱠᱚ ᱟᱹᱜᱩ ᱫᱚᱦᱚ ᱟᱠᱟᱫᱟᱼᱼ ᱟᱵᱚ ᱦᱚᱸᱵᱚᱱ ᱵᱟᱰᱟᱭ ᱠᱟᱜ-ᱟ᱾
ᱦᱩᱸ
ᱠᱤᱱᱛᱩ ᱟᱵᱚ ᱫᱤᱥᱚᱢ ᱨᱮ ᱱᱚᱜ-ᱚᱭ ᱵᱟᱡᱟᱨ ᱫᱤᱥᱚᱢ ᱨᱮ ᱡᱟᱦᱟᱸᱭ ᱠᱚᱠᱚ ᱛᱟᱦᱮᱸᱱ ᱠᱟᱱ ᱜᱮᱭᱟ ᱛᱟᱦᱮᱱ ᱠᱟᱱ ᱜᱮᱭᱟᱵᱚᱱ ᱟᱵᱚ ᱦᱚᱸ ᱟᱹᱰᱤᱼᱼ ᱜᱟᱱ ᱱᱚᱣᱟ ᱠᱚ ᱡᱤᱱᱤᱥ ᱫᱚ ᱩᱱᱟᱹᱜ ᱵᱟᱵᱚ ᱡᱚᱢ ᱧᱟᱢᱮᱫᱟ ᱫᱟᱲᱮᱭᱟᱜ ᱜᱮᱭᱟᱼᱼ ᱟᱵᱚ ᱦᱚᱸ ᱠᱟᱹᱴᱤᱡ ᱩᱱᱠᱩ ᱫᱤᱠᱩ ᱛᱟᱞᱟ ᱨᱮ ᱛᱟᱦᱮᱸ ᱠᱟᱛᱮᱫ ᱟᱵᱚ ᱫᱤᱠᱩᱣᱟᱜ ᱠᱟᱹᱴᱤᱡ ᱵᱚᱱᱼᱼ ᱦᱟᱞᱟᱝ ᱨᱟᱠᱟᱵ ᱟᱠᱟᱫ ᱜᱮᱭᱟ ᱡᱚᱢ ᱠᱚᱦᱚᱸ ᱟᱹᱰᱤ ᱜᱟᱱ ᱜᱮ᱾
ᱵᱟᱱ ᱛᱮ ᱾
ᱦᱮᱸ, ᱦᱮᱸᱜ ᱱᱚᱣᱟ ᱢᱮᱱ ᱞᱮᱠᱷᱟᱱ ᱱᱚᱜᱼᱚᱭ ᱡᱮ ᱟᱞᱟᱝᱼᱼ ᱥᱳᱥᱟᱞ ᱢᱤᱰᱤᱭᱟ ᱨᱮᱱᱟᱜ ᱠᱟᱛᱷᱟ ᱞᱟᱝ ᱨᱟᱠᱟᱵ ᱠᱮᱫᱟ ᱢᱮᱱ ᱫᱚ ᱥᱳᱥᱟᱞ ᱢᱤᱰᱤᱭᱟ ᱱᱤᱛᱚᱜ ᱚᱠᱟ ᱞᱮᱠᱟ ᱥᱮᱼᱼ ᱵᱮᱥ ᱵᱟᱹᱲᱤᱡ ᱜᱮ ᱾ ᱪᱟᱞᱟᱜ ᱠᱟᱱᱟ ᱢᱮᱱ ᱫᱚ ᱟᱵᱚ ᱥᱟᱱᱛᱟᱲ ᱦᱚᱯᱚᱱ ᱛᱤᱱᱟᱹᱜ ᱜᱟᱱ ᱵᱷᱟᱭᱨᱟᱞ, ᱥᱮ ᱵᱮᱵᱟᱹᱲᱤᱡ ᱱᱟᱦᱟᱜ ᱵᱚᱱᱼᱼ ᱮᱦᱮ, ᱟᱲᱟᱜ ᱵᱟᱲᱟᱭᱮᱫᱼᱟ ᱥᱮ ᱮᱠᱪᱩᱞᱮᱞᱤ ᱧᱮᱞᱚᱜ ᱠᱟᱱᱟ ᱥᱳᱥᱟᱞ ᱢᱤᱰᱤᱭᱟ ᱨᱮ ᱡᱟᱹᱥᱛᱤ ᱱᱤᱛᱚᱜ ᱵᱟᱝᱼᱼ ᱮᱸᱜ, ᱟᱵᱚ ᱥᱟᱱᱛᱟᱲ ᱜᱮ ᱱᱟᱦᱟᱜᱼᱼ ᱱᱚᱜᱼᱚ ᱱᱠᱟᱱᱟᱜ ᱪᱮᱛᱟᱱ ᱢᱚᱦᱚᱞ ᱥᱮ ᱚᱱᱠᱟᱱᱟᱜ ᱟᱸᱜᱼᱼ
ᱵᱮᱥ ᱫᱚ ᱱᱟᱦᱟᱜ ᱩᱱᱟᱹᱜ ᱮᱠᱴᱟ ᱵᱟᱵᱚᱱ ᱠᱚᱨᱟᱣᱮᱫᱼᱟ, ᱢᱮᱱᱫᱚ ᱡᱟᱦᱟᱸᱛᱮ ᱟᱵᱚᱣᱟᱜ ᱥᱟᱶᱛᱟ ᱟᱹᱨᱩᱵ ᱮᱜ ᱞᱟᱸᱫᱩᱲᱚᱜᱼᱼ ᱚᱱᱟ ᱜᱮ ᱱᱟᱜ ᱡᱟᱹᱥᱼᱼ
ᱡᱟᱹᱥᱛᱤ ᱵᱚᱱ ᱠᱚᱨᱟᱣ ᱮᱫᱟ, ᱦᱮᱸᱼᱼ
ᱢᱮᱱᱫᱚ, ᱱᱚᱜᱼᱚᱭ ᱡᱮ ᱦᱟᱴ ᱯᱟᱛᱼᱼ ᱯᱟᱛᱟ ᱦᱟᱴ, ᱦᱮᱸ ᱦᱟᱴ ᱫᱚ ᱵᱟᱝᱟ ᱱᱟᱜ ᱢᱚᱴᱟᱢᱩᱴᱤ ᱯᱟᱛᱟ ᱪᱷᱟᱛᱟ ᱠᱚ ᱨᱮᱱᱟᱜ ᱧᱮᱞᱚᱜ ᱠᱟᱱ ᱫᱚ ᱚᱨᱠᱮᱥᱴᱨᱟ ᱠᱚ ᱟᱭᱢᱟ ᱟᱭᱢᱟᱼᱼ ᱱᱚᱜᱼᱚ ᱱᱠᱟᱱᱟᱜ ᱮᱸ ᱯᱨᱳᱜᱨᱟᱢ ᱠᱚ, ᱦᱮᱸ ᱚᱱᱟ ᱠᱚᱨᱮ ᱟᱵᱚᱼᱼ ᱥᱟᱱᱛᱟᱲ ᱢᱟᱹᱭ ᱥᱮ ᱵᱟᱹᱵᱩ ᱛᱟᱠᱚ ᱱᱟᱦᱟᱜ ᱚᱱᱟ ᱠᱚᱨᱮ ᱟᱹᱰᱤᱼᱼ ᱢᱮᱱ ᱫᱚ ᱟᱹᱰᱤ ᱢᱟᱱᱮ ᱵᱟᱹᱲᱤᱡ ᱩᱯᱨᱩᱢ ᱥᱟᱞᱟᱜ ᱛᱮ ᱥᱳᱥᱟᱞ ᱢᱤᱰᱤᱭᱟ ᱨᱮᱠᱚ ᱵᱷᱟᱭᱨᱟᱞᱚᱜ ᱠᱟᱱᱟ᱾
ᱦᱮᱸ
ᱦᱮᱸ ᱟᱨ ᱚᱱᱟ ᱫᱚ ᱡᱚᱛᱚ ᱜᱮ ᱧᱮᱞᱚᱜ ᱠᱟᱱᱟ ᱚᱱᱠᱟ ᱫᱚ ᱮᱴᱟᱜᱟᱜᱼᱼ ᱦᱚᱲ ᱠᱚᱫᱚ ᱵᱟᱝ ᱱᱟᱜ, ᱟᱵᱚ ᱡᱚᱛᱚ ᱥᱟᱱᱛᱟᱲ ᱦᱚᱯᱚᱱ ᱜᱮ ᱱᱟᱦᱟᱜ ᱚᱱᱠᱟ ᱫᱚᱵᱚᱱ ᱚᱱᱠᱟ ᱵᱟᱲᱟᱭ ᱠᱟᱱᱟ᱾ ᱦᱮᱸ ᱜᱚᱝᱠᱮ ᱛᱟᱦᱚᱞᱮ ᱟᱵᱮᱱ ᱱᱚᱜᱼᱚ ᱱᱚᱣᱟ ᱵᱟᱨᱮ ᱛᱮ ᱥᱮ ᱱᱚᱜᱼᱱᱟ ᱤᱫᱤ ᱠᱟᱛᱮᱫ ᱱᱟᱥᱮ ᱱᱟᱜ ᱡᱩᱫᱤ ᱵᱮᱱ ᱨᱚᱲ ᱠᱮᱭᱟ ᱱᱚᱜ ᱱᱚᱣᱟ ᱠᱚ ᱡᱩᱫᱤ ᱴᱷᱤᱠᱚᱜᱼᱼ ᱠᱟᱱᱟ ᱥᱮ ᱵᱟᱝ ᱴᱷᱤᱠᱩᱜ ᱠᱟᱱᱟ ᱾
ᱦᱮᱸ ᱟᱵᱮᱱᱟᱜ ᱢᱮᱱ ᱨᱮ ᱪᱮᱫ ᱮ ᱞᱟᱹᱭ ᱚᱪᱚᱭᱮᱫᱼᱟ?
ᱟᱪᱪᱷᱟ ᱞᱤᱧ ᱞᱟᱹᱭ ᱫᱟ, ᱡᱮ ᱱᱚᱜ ᱚᱭ ᱡᱮ ᱟᱵᱩᱱ ᱫᱟᱬᱟᱱ ᱠᱟᱱᱟ ᱡᱟᱛᱨᱟ ᱯᱨᱳᱜᱨᱟᱢ ᱵᱚᱱ ᱫᱟᱟᱲᱟᱱ ᱠᱟᱱᱟᱼᱼ ᱱᱚᱜ ᱚᱭ, ᱟᱵᱚ ᱮᱢᱚᱱ ᱥᱮ ᱱᱚᱜᱼᱚᱭ ᱡᱟᱛᱨᱟ ᱠᱚ ᱟᱹᱰᱤ ᱡᱳᱨᱵᱚᱱ, ᱡᱟᱛᱨᱟ ᱵᱚᱱ ᱧᱮᱞᱮ ᱫᱟ ᱴᱷᱤᱠ ᱜᱮᱭᱟ ᱾ ᱥᱚᱢᱚᱭ ᱥᱚᱢᱚᱭ ᱡᱩᱫᱤ ᱵᱚᱱ ᱛᱟᱸᱦᱮᱱᱟ ᱠᱷᱩᱵᱽ ᱠᱚᱢ ᱜᱮ ᱡᱩᱫᱤ ᱛᱟᱦᱮᱸ ᱠᱚᱜᱼᱟ ᱡᱩᱫᱤ ᱵᱚᱪᱷᱚᱨ ᱨᱮ ᱢᱤᱫ ᱫᱷᱟᱣ ᱵᱟᱨᱼᱼ ᱫᱷᱟ ᱵᱚᱱ ᱪᱟᱞᱟᱜ ᱢᱟ ᱚᱱᱟ ᱫᱚ ᱴᱷᱤᱠ ᱜᱮᱭᱟ ᱾ ᱡᱟᱛᱨᱟ ᱧᱮᱞ, ᱟᱨ ᱯᱟᱛᱟ ᱡᱩᱫᱤ ᱧᱮᱞ ᱠᱟᱛᱮ ᱞᱟᱹᱭ ᱞᱮᱠᱷᱟᱱ ᱯᱨᱳᱜᱨᱟᱢ ᱦᱩᱭᱩᱜ ᱠᱟᱱᱟ ᱱᱚᱣᱟ ᱾ ᱯᱨᱳᱜᱨᱟᱢ ᱤᱫᱤ ᱠᱟᱛᱮᱫ ᱟᱵᱚᱣᱟᱜ ᱥᱟᱶᱛᱟ ᱨᱮ ᱡᱟᱦᱟᱸ ᱦᱩᱭᱩᱜ ᱠᱟᱱᱟ ᱤᱭᱟᱹᱼᱼ ᱮᱴᱠᱮᱴᱚᱬᱮ ᱟᱨᱚᱢᱵᱷᱚᱜ ᱠᱟᱱᱟ ᱡᱮ ᱱᱩᱠᱩ ᱡᱟ ᱚᱛᱤᱨᱤᱠᱛᱚ ᱢᱟᱱᱮ, ᱟᱠᱚᱣᱟᱜ ᱡᱮᱼᱼ ᱨᱟᱹᱥᱠᱟᱹ ᱠᱷᱚᱱ ᱟᱹᱰᱤ ᱨᱟᱹᱥᱠᱟᱹ ᱠᱚ ᱡᱟᱹᱥᱛᱤ ᱤᱫᱤ ᱭᱮᱫᱟ, ᱢᱟᱱᱮ ᱨᱟᱹᱥᱠᱟᱹ ᱪᱮᱫ ᱞᱮᱠᱟ ᱵᱚ ᱨᱟᱹᱥᱼᱼ ᱠᱟᱹᱭᱟ, ᱨᱟᱹᱥᱠᱟᱹ ᱨᱮᱱᱟᱜ ᱟᱹᱰᱤ ᱠᱚᱼᱼ ᱤᱭᱟᱹ ᱠᱚ, ᱯᱟᱨᱚᱢᱮᱫᱟ ᱢᱟᱱᱮ ᱛᱤᱱᱟᱹᱜ ᱡᱟᱭᱜᱟ ᱠᱷᱚᱱ ᱚᱱᱟ ᱪᱮᱛᱟᱱ ᱠᱚ ᱨᱟᱠᱟᱵᱚᱜ ᱠᱟᱱᱟ ᱾ ᱡᱮᱢᱚᱱ ᱟᱠᱚ ᱠᱷᱩᱵᱽ ᱡᱳᱨ ᱜᱮ, ᱮᱱᱮᱡ ᱜᱮᱞᱤᱧ ᱥᱟᱵ ᱠᱮᱫᱟ ᱡᱮᱞᱮ ᱮᱱᱮᱡ ᱠᱮᱫᱟ᱾ ᱱᱚᱜᱼᱚᱭ ᱜᱮ ᱠᱚ ᱮᱱᱮᱡᱟ ᱠᱚ ᱮᱱᱮᱡ ᱠᱷᱚᱱ ᱚᱱᱟ ᱮᱱᱮᱡ ᱮᱱᱮᱡ ᱛᱮ ᱮᱢᱚᱱ ᱮᱱᱮᱡ ᱠᱚ ᱫᱮᱠᱷᱟᱣᱮᱫᱟ ᱡᱮᱼᱼ ᱟᱵᱚ ᱥᱟᱶᱛᱟ ᱨᱮ ᱟᱵᱚᱣᱟᱜ ᱡᱟᱦᱟᱸ ᱮᱱᱮᱡ ᱢᱮᱱᱟᱜᱼᱟ, ᱚᱱᱟ ᱦᱚᱸᱠᱚᱼᱼ ᱟᱢ ᱞᱮᱵᱮᱫ ᱯᱟᱨᱚᱢ ᱨᱟᱠᱟᱵᱮᱫᱟ ᱠᱚ, ᱦᱮᱸᱥᱮ ᱾
ᱦᱩᱸ ᱦᱩᱸ ᱾
ᱚᱱᱟ ᱞᱟᱹᱜᱤᱫ, ᱟᱸ ᱟᱹᱛᱩ ᱫᱤᱥᱚᱢ ᱨᱤᱧ ᱞᱟᱹᱭᱟ ᱡᱮ ᱟᱵᱚᱨᱮᱱ ᱟᱭᱳᱼ ᱵᱟᱵᱟ ᱠᱚ ᱡᱟᱦᱟᱸᱭ ᱢᱮᱱᱟᱜ ᱠᱚᱣᱟᱼᱼ ᱵᱟᱝ ᱠᱷᱟᱱ ᱩᱱᱠᱩ ᱵᱟᱹᱭ ᱢᱟᱹᱭ ᱨᱮᱱ ᱫᱟᱹᱭ ᱡᱟᱦᱟᱸᱭ ᱠᱚ ᱪᱟᱜ ᱠᱟᱱᱟ ᱜᱤᱫᱽᱨᱟᱹ ᱠᱚ ᱩᱱᱠᱩᱼᱼ ᱟᱵᱚ ᱡᱟᱼᱼ ᱛᱮ ᱵᱚᱱ ᱢᱟᱱᱟ ᱠᱚᱢᱟ ᱟᱨ ᱵᱚᱱ ᱞᱟᱹᱭ ᱫᱟᱲᱟ ᱟᱠᱚ ᱡᱮ ᱱᱚᱝᱠᱟ ᱫᱚ ᱵᱟᱵᱚᱱ ᱠᱚᱨᱟᱣ ᱢᱟ, ᱚᱱᱟ ᱠᱟᱹᱴᱤᱡ ᱚᱲᱟᱜ ᱦᱚᱲᱟᱜ ᱠᱟᱹᱴᱤᱡ ᱫᱟᱭᱤᱛᱛᱚᱼᱼ ᱧᱩᱨᱩᱜ ᱠᱟᱱ ᱜᱮᱭᱟ, ᱟᱨ ᱤᱱᱟᱹ ᱥᱟᱶᱛᱮ ᱠᱟᱹᱴᱤᱡ ᱟᱵᱚᱼᱼ ᱥᱤᱠᱷᱱᱟᱹᱛ ᱠᱚ, ᱦᱟᱛᱟᱣ ᱪᱟᱜ ᱨᱮᱱᱟᱜ ᱫᱚᱨᱠᱟᱨ ᱠᱟᱱᱟ᱾ ᱟᱵᱚ ᱡᱩᱫᱤ ᱵᱟᱵᱚ ᱚᱞᱚᱜᱼᱟ ᱵᱟᱵᱚᱱ ᱯᱟᱲᱦᱟᱜᱼᱟ ᱛᱟᱦᱚᱞᱮᱼᱼ ᱟᱵᱚ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ ᱥᱮ ᱟᱵᱚ ᱛᱤᱱᱟᱹᱜᱼᱼ ᱠᱷᱟᱨᱟᱵ ᱫᱚ ᱦᱩᱭᱩᱜ ᱠᱟᱱᱟ ᱱᱚᱣᱟ ᱫᱩᱱᱤᱭᱟᱹᱨᱮ ᱱᱤᱭᱟᱹ ᱠᱷᱚᱱ ᱟᱨᱦᱚᱸ ᱠᱷᱟᱨᱟᱯ ᱚᱵᱚᱥᱛᱟ ᱦᱩᱭ ᱫᱟᱲᱮᱭᱟᱜ ᱛᱟᱵᱚᱱᱟ ᱱᱚᱣᱟᱼᱼ ᱚᱱᱟᱛᱮᱞᱤᱧ ᱞᱟᱹᱭᱟ ᱠᱟᱹᱴᱤᱡᱼᱼ ᱯᱟᱲᱦᱟᱣ ᱠᱚᱫᱚ ᱟᱹᱰᱤ ᱞᱟᱹᱠᱛᱤ ᱠᱟᱱ ᱜᱮᱭᱟ ᱟᱨ ᱚᱲᱟᱜ ᱦᱚᱲ ᱦᱚᱸ ᱵᱟᱵᱚᱱ ᱯᱟᱲᱦᱟᱣ ᱠᱟᱱᱟ ᱢᱮᱱᱛᱮ ᱜᱤᱫᱷᱨᱟ ᱵᱟᱵᱚᱱ ᱯᱟᱲᱦᱟᱭᱮᱫ ᱠᱚᱣᱟ ᱱᱚᱣᱟ ᱫᱚ ᱵᱟᱝ ᱵᱷᱟᱜᱤ ᱠᱟᱱᱟ ᱟᱫᱚ ᱯᱟᱲᱦᱟᱣ ᱫᱚ ᱞᱟᱹᱠᱛᱤ ᱠᱟᱱ ᱜᱮᱭᱟ᱾
ᱦᱮᱸ ᱜᱝᱢᱠᱮ ᱟᱹᱰᱤ ᱡᱚᱛᱷᱟᱛ ᱠᱟᱛᱷᱟ ᱜᱮ ᱢᱮᱱ ᱠᱟᱫᱟ ᱥᱮ ᱟᱹᱰᱤ ᱫᱟᱢᱟᱱ ᱫᱟᱢᱟᱱ ᱠᱟᱛ ᱟᱵᱚ ᱢᱟᱹᱱᱢᱤ ᱫᱚᱵᱚᱱ ᱵᱟᱲᱟᱭᱟ ᱥᱩᱠᱨᱤᱜᱮ ᱱᱟᱦᱟᱜ ᱚᱛ ᱫᱚ ᱠᱚ ᱦᱩᱴᱟᱹᱭᱟ ᱥᱮ ᱠᱟᱲᱮ ᱜᱮ ᱱᱟᱦᱟᱜ ᱞᱚᱥᱚᱫ ᱨᱮᱫᱚ ᱠᱚ ᱵᱩᱨᱩᱢᱟ ᱥᱮᱠᱚ ᱵᱩᱨᱩᱢᱟ ᱥᱮ ᱠᱚ ᱚᱵᱚᱨᱚᱜ-ᱟ ᱢᱮᱱᱠᱷᱟᱱ ᱱᱤᱛᱚᱜ ᱡᱟᱦᱟᱸ ᱧᱮᱞᱚᱜ ᱠᱟᱱᱟ ᱟᱵᱚ ᱥᱟᱱᱛᱟᱲ ᱦᱚᱯᱚᱱ ᱠᱚ ᱢᱟᱱᱮ ᱠᱟᱸᱬᱟ ᱰᱟᱹᱝᱨᱤ ᱱᱮᱛᱟᱨ ᱱᱮᱛᱟᱨ ᱮ ᱡᱟᱹᱱᱤᱡ ᱠᱚ ᱥᱩᱫᱷᱨᱟᱹᱣ ᱠᱟᱱᱟ ᱥᱮ ᱞᱚᱥᱚᱫ ᱨᱮ ᱱᱟᱦᱟᱸᱜ ᱵᱟᱝᱠᱚ ᱵᱩᱨᱩᱢᱚᱜ ᱞᱟᱜᱤᱫᱚᱜ-ᱟ ᱢᱮᱱᱠᱷᱟᱱ ᱟᱵᱚ ᱢᱟᱱᱢᱤ ᱱᱤᱛᱚᱜ ᱥᱩᱠᱨᱤ ᱞᱮᱠᱟ ᱵᱚᱱ ᱦᱩᱴᱟᱹᱭᱮᱫ-ᱟ ᱥᱮ ᱟᱨ ᱠᱟᱲᱟ ᱞᱮᱠᱟ ᱵᱚᱱ ᱵᱩᱨᱩᱢᱚᱜ ᱠᱟᱱᱟ ᱚᱱᱱᱟ ᱠᱚᱫᱚ ᱢᱟᱱᱮ ᱡᱟᱛᱨᱟ ᱯᱟᱛᱟ ᱤᱫᱤ ᱠᱟᱛᱮᱫ ᱮ ᱚᱱᱟ ᱮ ᱠᱟᱹ ᱡᱟᱛᱨᱟ ᱯᱟᱛᱟ ᱥᱮ ᱱᱟᱦᱟᱜ ᱚᱱᱮ ᱚᱱᱟ ᱚᱨᱠᱮᱥᱴᱟ ᱠᱚ ᱤᱫᱤ ᱠᱟᱛᱮᱫ ᱜᱮ ᱱᱟᱦᱟᱜ ᱱ-ᱚᱜᱱᱟ ᱠᱚᱫᱚ ᱵᱚᱱ ᱠᱚᱨᱟᱣᱮᱫ-ᱟ
ᱱᱤᱦᱟᱹᱛᱤ ᱮᱱᱦᱚᱸ ᱩᱫᱩᱜ ᱫᱩᱨᱠᱟᱨ ᱠᱟᱱᱟ ᱥᱮ ᱥᱮᱨᱮᱧ ᱟᱸᱡᱚᱢ ᱦᱚᱸ ᱱᱤᱦᱟᱹᱛᱤ ᱫᱚᱨᱠᱟᱨ ᱠᱟᱱᱟ ᱠᱟᱨᱚᱱ ᱟᱵᱚᱨᱮᱱ ᱡᱟᱦᱟᱸ ᱛᱤᱱᱟᱹᱜ ᱜᱚ ᱵᱩᱰᱤ ᱜᱚ ᱛᱟᱠᱚ ᱢᱮᱱᱟᱜ ᱠᱚ ᱩᱱᱠᱩ ᱠᱚ ᱟᱰᱤ ᱨᱟᱹᱥᱠᱟᱹ ᱠᱚ ᱵᱩᱡᱷᱟᱹᱣ-ᱟ ᱢᱮᱱᱠᱷᱟᱱ ᱟᱵᱚ ᱤᱭᱚᱝ ᱡᱮᱱᱟᱨᱮᱥᱚᱱ ᱠᱚᱲᱟ ᱠᱩᱲᱤ ᱠᱚ ᱱᱟᱦᱟᱜ ᱩᱱᱠᱩ ᱠᱚᱫᱚ ᱱᱟᱜ ᱮᱱᱮᱸᱡ ᱠᱚ ᱴᱷᱤᱠ ᱠᱚ ᱟᱸᱡᱚᱢᱚᱜ-ᱟ ᱢᱮᱱᱠᱷᱟᱱ ᱚᱱᱟ ᱛᱟᱞᱟᱨᱮ ᱟᱹᱰᱤ ᱟᱹᱰᱤ ᱢᱟᱱᱮ ᱵᱟᱹᱲᱤᱡ ᱵᱮᱣᱦᱟᱨ ᱥᱮ ᱚᱱᱠᱟᱱᱟᱜ ᱢᱤᱫᱴᱤᱡ ᱮ ᱤᱭᱩᱴᱩᱵ ᱯᱷᱮᱥᱵᱩᱠ ᱠᱚᱨᱮ ᱵᱷᱟᱭᱨᱟᱞᱚᱜ ᱵᱷᱤᱰᱭᱳ ᱠᱚ ᱡᱟᱹᱥᱛᱤ ᱧᱮᱞᱚᱜ ᱠᱟᱱᱟ᱾ ᱦᱮᱸ ᱱᱚᱜᱱᱟ ᱠᱚᱫᱚ ᱦᱩᱸ ᱟᱵᱮᱱ ᱵᱮᱱ ᱞᱟᱹᱭ ᱠᱮᱫ ᱞᱮᱠᱟ ᱡᱮ ᱜᱟᱨᱡᱮᱱᱴ ᱥᱮ ᱱᱚᱨᱮ ᱱᱤᱨᱵᱷᱚᱨᱟᱭ ᱱᱤᱦᱟᱹᱛᱤ ᱜᱟᱨᱡᱮᱱ ᱪᱮᱛᱟᱱ ᱨᱮ ᱱᱤᱨ ᱱᱤᱨᱵᱷᱚᱨᱟᱭ ᱢᱮᱱ ᱠᱷᱟᱱ ᱢᱤᱴᱤᱡ ᱢᱟᱱᱢᱤ ᱢᱟᱱᱟ ᱥᱳᱛᱛᱮᱣ ᱡᱩᱫᱤ ᱵᱟᱭ ᱟᱸᱡᱚᱢᱟ ᱚᱸᱰᱮ ᱫᱚ ᱠᱳᱱᱳ ᱠᱚᱨᱟᱨ ᱛᱮᱭᱟᱜ ᱜᱮ ᱵᱟᱭ ᱜᱟᱱᱚᱜ-ᱟᱭ ᱢᱮᱱᱫᱚ ᱜᱟᱨᱡᱮᱱᱴ ᱫᱚ ᱱᱟᱦ ᱮ ᱢᱮᱱ ᱜᱮᱭᱟᱭ ᱢᱮᱱ ᱜᱮᱭᱟᱭ ᱢᱮᱱ ᱛᱩᱞᱩᱡ ᱦᱚᱸ ᱡᱩᱫᱤ ᱵᱟᱭ ᱟᱸᱡᱚᱢ ᱜᱮᱭᱟ ᱩᱱ ᱫᱟᱞ ᱛᱚᱞ ᱠᱟᱛᱮ ᱱᱟᱦᱟᱜ ᱩᱱᱤ ᱫᱚ ᱵᱟᱭ ᱟᱸᱡᱚᱢ ᱜᱮᱭᱟ ᱮᱠᱠᱪᱩᱞᱤ ᱱᱚᱣᱟ ᱫᱚ ᱟᱵᱚ ᱢᱟᱹᱱᱢᱤ ᱢᱮᱱᱫᱚ ᱟᱵᱚ ᱥᱟᱱᱛᱟᱲ ᱦᱚᱯᱚᱱ ᱡᱚᱛᱚ ᱢᱟᱱᱮ ᱱᱤᱡᱮ ᱱᱤᱡᱮᱨᱟᱜ ᱵᱤᱵᱮᱠ ᱟᱞᱳᱪ ᱵᱤᱵᱮ ᱵᱤᱵᱮᱠ ᱟᱞᱳᱪᱚᱱᱟ ᱠᱟᱛᱮᱫ ᱜᱮ ᱱᱟᱦᱟᱜ ᱡᱟᱦᱟᱱᱟᱜ ᱡᱤᱱᱤᱥ ᱵᱚᱱ ᱢᱮᱱᱫᱚ ᱛᱟᱲᱟᱢ ᱰᱟᱦᱟᱨ ᱧᱮᱞ ᱧᱚᱜ ᱠᱟᱛᱮᱫ ᱡᱩᱫᱤ ᱵᱚᱱ ᱛᱟᱲᱟᱢᱟ ᱟᱹᱰᱤ ᱜᱮ ᱱᱟᱯᱟᱭᱚᱜ-ᱟ ᱦᱮᱸ ᱦᱳᱭᱛᱳ ᱢᱤᱫ ᱦᱚᱲ ᱢᱮᱱᱮᱫ ᱜᱮᱭᱟᱭ ᱩᱱᱤ ᱥᱟᱞᱦᱟ ᱚᱱᱛᱮ ᱵᱟᱝ ᱮᱢᱟᱭ ᱠᱷᱟᱱ ᱜᱮ ᱚᱱᱛᱮᱱᱟᱜ ᱟᱜᱟᱢ ᱰᱟᱦᱟᱨ ᱫᱚ ᱱᱟᱦᱟᱜ ᱢᱩᱪᱟᱹᱫᱚᱜ ᱛᱟᱭᱟ ᱢᱮᱱᱫᱚ ᱡᱟᱦᱟᱸ ᱢᱮᱱ ᱫᱚ ᱡᱟᱦᱟᱸ ᱵᱮᱥ ᱰᱟᱦᱟᱨ ᱠᱟᱱᱟ ᱚᱱᱟ ᱰᱟᱦᱟᱨ ᱫᱚ ᱵᱮᱥᱛᱮ ᱤᱫᱤ ᱞᱮᱠᱷᱟᱱ ᱫᱚ ᱟᱹᱰᱤ ᱡᱷᱟᱹᱞ ᱜᱮ ᱪᱟᱞᱟᱜ-ᱟ᱾
ᱦᱮᱸ ᱦᱮᱸ ᱜᱳᱱᱜᱮ ᱱᱩᱠᱩ ᱩᱱᱠᱩ ᱡᱟᱦᱟᱸ ᱠᱚ ᱪᱟᱞᱟᱜ ᱠᱟᱱᱟ ᱫᱟᱬᱟᱱ ᱠᱟᱱ ᱜᱮᱭᱟ ᱠᱚ ᱤᱱᱟᱹ ᱥᱟᱱᱛᱮ ᱟᱵᱚ ᱵᱚᱱ ᱧᱮᱸᱧᱮᱞ ᱵᱚᱱ ᱪᱟᱜ ᱠᱟᱱᱟ ᱟᱵᱚ ᱦᱚᱸ ᱢᱤᱫᱴᱤᱡ ᱟᱵᱚ ᱥᱚᱢᱟᱡᱽ ᱨᱮ ᱢᱤᱫᱴᱤᱡ ᱢᱤᱫᱴᱤᱡ ᱤᱭᱟᱹ ᱵᱚᱱ ᱵᱮᱱᱟᱣ ᱞᱮᱠᱷᱟᱱ ᱱᱟᱯᱟᱭᱚᱜ-ᱟ ᱢᱤᱫᱴᱤᱡ ᱡᱮᱢᱚᱱ ᱡᱷᱚᱛᱚ ᱦᱚᱲ ᱢᱤᱫᱴᱤᱡ ᱡᱮᱢᱚᱱ ᱞᱟᱹᱭ ᱞᱟᱠᱪᱟᱨ ᱤᱫᱤᱭᱟᱛᱮᱜ ᱡᱮᱢᱚᱱ ᱡᱷᱚᱛᱚ ᱦᱚᱲ ᱵᱚᱱ ᱞᱟᱹᱭ ᱠᱚᱢᱟ ᱡᱤᱱᱤᱥ ᱱᱚᱣᱟ ᱡᱤᱱᱤᱥ ᱵᱚᱱ ᱠᱚᱨᱟᱣ ᱫᱟ ᱡᱷᱚᱛᱚ ᱦᱚᱲ ᱠᱚᱢ ᱧᱚᱜᱽ ᱢᱟ ᱟᱨ ᱡᱮ ᱵᱟᱵᱚ ᱵᱟᱵᱚ ᱠᱚᱢ ᱞᱮᱠᱷᱟᱱ ᱟᱵᱚ ᱜᱮ ᱵᱟᱵᱚ ᱡᱩᱫᱤ ᱵᱟᱵᱚ ᱥᱚᱢᱚᱛᱟᱜ-ᱟ ᱢᱟᱱᱮ ᱵᱟᱵᱚ ᱢᱤᱫ ᱴᱷᱮᱱᱚᱜ-ᱟ ᱥᱮ ᱱᱚᱣᱟ ᱡᱤᱱᱤᱥ ᱛᱤᱥ ᱦᱚᱸ ᱵᱟᱝ ᱵᱷᱟᱜᱤ ᱫᱟᱲᱮ ᱛᱟᱵᱚᱱᱟ ᱟᱵᱚ ᱡᱷᱚᱛᱚ ᱥᱟᱶᱛᱟ ᱢᱤᱫᱴᱷᱮᱱ ᱦᱩᱭᱩᱜ ᱛᱟᱵᱚᱱ ᱜᱮᱭᱟ ᱡᱮᱢᱚᱱ ᱟᱵᱚᱱ ᱟᱹᱰᱤ ᱵᱚᱱ ᱤᱨᱤᱡ ᱪᱤᱠᱤᱡ ᱪᱟᱵᱟᱣ ᱠᱟᱱᱟ ᱵᱚ ᱱᱚᱣᱟ ᱠᱚ ᱡᱤᱱᱤᱸᱥ ᱤᱫᱤᱭᱟᱛᱮ᱾
ᱦᱮᱸ ᱦᱮᱸ ᱜᱚᱝᱠᱮ ᱟᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱢᱮᱱᱠᱷᱟᱱ ᱟᱵᱚ ᱱᱤᱦᱟᱹ ᱱᱟᱣ ᱵᱟᱛᱟᱣ ᱠᱟᱛᱮᱫ ᱪᱟᱞᱟᱣ ᱞᱟᱜᱟᱣ ᱮᱫ ᱵᱚᱱᱟ ᱥᱮ ᱢᱟᱱᱟᱣ ᱵᱟᱛᱟᱣ ᱥᱮ ᱱᱚᱜᱚᱱᱟ ᱢᱤᱫᱴᱤᱡ ᱛᱮ ᱨᱟᱹᱭ ᱥᱮ ᱱᱤᱛᱤ ᱞᱮᱠᱟᱛᱮ ᱛᱟᱲᱟᱢ ᱞᱟᱜᱟᱣ ᱵᱚᱱᱟ ᱤᱱᱟᱹᱠᱟᱱ ᱟᱵᱚᱣᱟᱜ ᱢᱟᱹᱱᱢᱤ ᱡᱤᱭᱚᱱ ᱱᱟᱹᱭᱛᱮ ᱱᱟᱯᱟᱭ ᱛᱮ ᱛᱟᱸᱦᱮᱱ ᱛᱟᱵᱚᱱᱟ ᱦᱮᱸ
ᱦᱮᱸ ᱜᱚᱝᱠᱮ ᱨᱚᱲ ᱠᱟᱹᱴᱤᱡ ᱟᱹᱰᱤ ᱵᱟᱹᱭ ᱵᱟᱹᱭ ᱟᱸᱡᱚᱢᱚᱜ ᱠᱟᱱ ᱛᱟᱵᱤᱱᱟ ᱠᱟᱹᱴᱤᱡ ᱩᱻ ᱦᱮᱰᱯᱷᱳᱱ ᱠᱚ ᱡᱩᱫᱤᱵᱤᱱ ᱞᱟᱜᱟᱣ ᱠᱟᱜ ᱠᱷᱟᱱ ᱠᱟᱹᱴᱤᱡ ᱧᱮᱞ